ᱞᱳ
ᱦᱮᱸ ᱞᱟᱹᱭ ᱢᱮ᱾
ᱨᱚᱲᱮᱢ ᱟᱸᱡᱚᱢᱫᱟ?
ᱦᱮᱸᱧ ᱟᱸᱡᱚᱢᱫᱟ᱾
ᱪᱮᱫ ᱞᱟᱹᱭᱮᱫᱟᱹᱧ ᱪᱤᱠᱟᱹᱭᱫᱟ?
ᱪᱮᱜ ᱮᱢ ᱪᱤᱠᱟᱹᱭᱟ ᱦᱚᱸᱜᱼᱚᱭ ᱚᱲᱟᱜ ᱠᱚᱨᱮᱜ ᱜᱮ᱾
ᱚ ᱚᱲᱟᱜ ᱠᱚᱨᱮ ᱜᱮ? ᱵᱷᱟᱹᱜᱤ ᱜᱮ ᱛᱟ ᱚᱝᱠᱟᱜ ᱜᱮ ᱚᱲᱟᱜ ᱠᱚ ᱨᱮᱜᱮ ᱢᱮᱱᱟᱹᱧᱟ ᱦᱤᱛᱚᱜ ᱰᱟᱹᱦᱤ ᱥᱮᱜ ᱨᱮ ᱢᱮᱱᱟᱜ ᱠᱟᱫᱟᱹᱧ ᱵᱟᱲᱟᱭ᱾ ᱱᱚᱛᱮ ᱨᱮ ᱟᱰᱰᱟ ᱢᱟᱨᱟᱣ ᱦᱩᱭ ᱠᱟᱱᱟ
ᱱᱚᱝᱠᱟ ᱢᱮᱞᱟ ᱥᱮ ᱪᱮᱫ ᱦᱩᱭᱩᱜ ᱠᱟᱱ ᱫᱚ ᱵᱟᱢ ᱪᱟᱣ ᱠᱟᱱᱟ?
ᱵᱟᱹᱧ ᱥᱮᱱ ᱠᱟᱱᱟ ᱟᱫᱚ ᱛᱤᱱᱟᱹᱜ ᱮᱢ ᱞᱟᱹᱭᱢᱮ
ᱤᱧ ᱦᱚᱸ ᱦᱚᱸᱜᱼᱚᱭ ᱚᱲᱟ ᱨᱮᱜᱤᱧ ᱜᱤᱛᱤᱡ ᱠᱟᱱᱟ᱾
ᱦᱮᱸ ᱚᱱᱟᱜᱤᱧ ᱞᱟᱹᱭᱫᱟ ᱡᱷᱚᱛᱚ ᱢᱮᱞᱟ ᱨᱮᱜᱮ ᱡᱩᱫᱤᱢ ᱢᱮᱞᱟᱜᱼᱟ ᱪᱤᱠᱟ ᱛᱮᱢ ᱡᱚᱜᱟᱣᱟ ᱠᱷᱚᱨᱪᱟ ᱠᱚᱦᱚᱸ᱾ ᱦᱟ ᱥᱮ ᱵᱟᱝ᱾ ᱥᱮ ᱪᱮᱜ ᱮᱢ ᱞᱟᱹᱭᱫᱟ? ᱛᱟᱦᱞᱮ ᱡᱚᱢ ᱵᱟᱲᱟ ᱠᱮᱫᱟᱢ ᱥᱮ ᱟᱹᱣᱨᱤ? ᱦᱮᱸ ᱚᱠᱟᱭ ᱱᱟ ᱡᱚᱢ ᱵᱟᱲᱟ ᱠᱮᱫᱟᱢ ᱥᱮ ᱵᱟᱝᱭᱟ?